ᱦᱮᱸ ᱜᱚᱝᱠᱮ
ᱦᱮᱸ ᱜᱚᱝᱠᱮ ᱡᱚᱦᱟᱨ ᱜᱮ ᱡᱚᱦᱟᱨ ᱜᱮ!
ᱦᱳᱭ᱾
ᱟᱫᱚ ᱫᱟᱠᱟ ᱠᱚᱫᱚ ᱵᱤᱱ ᱡᱚᱢ ᱵᱟᱲᱟ ᱠᱮᱫᱟ ᱥᱮ ᱟᱹᱣᱨᱤᱭᱟᱜᱼᱟ?
ᱦᱳᱭ ᱜᱚᱝᱠᱮ ᱟᱹᱞᱤᱧ ᱡᱚᱢ ᱵᱟᱲᱟ ᱠᱟᱛᱮᱫ ᱱᱚᱜᱼᱚᱭ ᱞᱤᱧ ᱡᱤᱨᱟᱹᱣ ᱧᱚᱜ ᱠᱟᱱᱟ ᱠᱟᱹᱴᱤᱡ᱾
ᱟᱪᱪᱷᱟ ᱟᱪᱷᱟ ᱟᱪᱷᱟ᱾
ᱦᱚᱭ᱾
ᱟᱞᱤᱧ ᱦᱚᱸ ᱱᱚᱜᱼᱚᱭ ᱱᱤᱛᱚᱜ ᱜᱮᱞᱤᱧ ᱡᱚᱢ ᱵᱟᱲᱟ ᱜᱚᱫ ᱠᱮᱫ ᱛᱮ ᱟᱫᱚ ᱠᱟᱹᱴᱤᱡ ᱡᱤᱨᱟᱹᱣ ᱵᱟᱲᱟ ᱦᱩᱭ ᱠᱟᱱᱟ ᱛᱚ᱾ ᱦᱟᱯᱮ ᱛᱟᱦᱚᱞᱮ ᱠᱚᱞ ᱵᱟᱲᱟ ᱧᱚᱜ ᱦᱩᱭᱞᱮᱱ ᱜᱮ᱾
ᱦᱳᱭ ᱦᱳᱭ᱾
ᱟᱫᱚ ᱟᱯᱮ ᱚᱱᱮᱛ ᱫᱚ ᱫᱟᱜᱽ ᱮᱫᱟᱭ ᱥᱮ ᱵᱟᱝ ᱜᱮ?
ᱜᱚᱝᱠᱮ ᱟᱞᱮ ᱱᱚᱛᱮ ᱢᱟ ᱮ ᱡᱟᱹᱯᱩᱫ ᱟᱠᱟᱫ ᱜᱮᱭᱟᱭ ᱛᱚ ᱫᱟᱜ ᱡᱟᱹᱲᱤ ᱠᱚᱫᱚ ᱱᱟᱯᱟᱭ ᱜᱮ ᱫᱟᱜ ᱡᱟᱹᱲᱤᱭᱟᱞᱮ ᱠᱟᱱᱟ᱾
ᱟᱪᱪᱷᱟ,
ᱟᱨ ᱡᱩᱫᱤ ᱵᱤᱱ, ᱦᱮᱸ ᱢᱟ ᱞᱟᱹᱭ ᱵᱤᱱ᱾
ᱦᱮᱸ ᱞᱟᱹᱭ ᱫᱟᱞᱤᱧ ᱠᱷᱮᱛ ᱠᱚᱨᱮ ᱠᱚ ᱛᱟᱦᱚᱞᱮ ᱪᱟᱥ ᱠᱟᱢᱤ ᱠᱚ ᱛᱤᱱᱟᱹᱜ ᱡᱷᱟᱹᱞ ᱞᱟᱦᱟ ᱜᱚᱫ ᱮᱱ ᱛᱟᱵᱚᱱᱟ?
ᱚᱸ ᱞᱟᱦᱟ ᱢᱮᱱ ᱮᱱᱠᱷᱟᱱ ᱫᱚ᱾ ᱱᱚᱜ-ᱚᱭ ᱠᱚ ᱱᱮ ᱠᱚ ᱮᱛᱚᱦᱚᱵ ᱟᱠᱟᱫᱟ ᱤᱭᱟᱹ ᱠᱚᱫᱚ᱾ ᱠᱟᱹᱢᱤ ᱠᱚᱫᱚ᱾
ᱚ, ᱟᱫᱚ ᱮᱸ ᱛᱚᱲᱟ ᱠᱚᱫᱚ ᱮᱨ ᱦᱩᱭ ᱠᱟᱱᱟ ᱥᱮ ᱟᱹᱣᱨᱤᱭᱟᱜᱼᱟ?
ᱦᱳᱭ ᱡᱚᱛᱚ ᱜᱮᱸᱻ ᱚᱱᱟ ᱠᱚᱫᱚ ᱜᱟᱹᱪᱷᱤ ᱠᱚᱫᱚ ᱞᱟᱹᱴᱩ ᱜᱮ ᱤᱭᱟᱹ ᱦᱟᱨᱟᱣ ᱟᱠᱟᱱᱟ᱾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
ᱱᱚᱸᱜᱼᱚᱭ ᱥᱤ ᱠᱚᱦᱚᱸ ᱠᱚ ᱮᱛᱚᱦᱚᱵ ᱟᱠᱟᱫᱟ ᱛᱚ ᱥᱤ ᱠᱚ ᱦᱩᱭ ᱯᱩᱨᱟᱹᱣ ᱞᱮᱠᱷᱟᱡ ᱜᱮ ᱟᱫᱚ ᱨᱚᱦᱚᱭ ᱠᱚᱦᱚᱸ ᱢᱟᱬᱟᱝ ᱥᱮᱱ ᱞᱟᱦᱟ ᱤᱫᱤᱭ ᱦᱩᱭᱩᱜᱼᱟ ᱾
ᱚ ᱛᱟᱦᱚᱞᱮ ᱟᱯᱮ ᱥᱮᱱ ᱫᱚ ᱛᱟᱦᱚᱞᱮ ᱫᱟᱜ ᱠᱚᱫᱚ ᱡᱚᱢᱟ ᱜᱚᱫ
ᱦᱳᱭ ᱦᱳᱭ, ᱱᱟᱯᱟᱭ ᱜᱮ ᱡᱚᱢᱟ ᱧᱚᱜ ᱠᱟᱱᱟ ᱾
ᱟᱞᱮ ᱥᱮᱱ ᱫᱚ ᱪᱮᱱᱮᱢ ᱞᱟᱹᱭᱟᱵᱤᱱ ᱜᱚᱝᱠᱮ, ᱚᱱᱠᱟ ᱡᱟᱹᱥᱛᱤ ᱫᱟᱜ ᱢᱟᱱᱮ ᱟᱹᱣᱨᱤᱭᱟᱜᱼᱟ᱾ ᱪᱟᱥ ᱞᱮᱠᱟ ᱫᱚ, ᱟᱫᱚ ᱢᱟᱱᱮ ᱯᱟᱲᱟᱜ ᱫᱚ ᱯᱟᱲᱟᱜ ᱵᱟᱲᱟ ᱦᱩᱭ ᱟᱠᱟᱱ ᱜᱮᱭᱟ᱾ ᱵᱟᱹᱫᱽ ᱠᱚᱫᱚ ᱟᱨ ᱛᱚᱲᱟ ᱠᱚᱦᱚᱸ ᱦᱩᱭ ᱠᱟᱱᱟ ᱦᱩᱭ ᱫᱚ᱾
ᱟᱪᱪᱷᱟ ᱾
ᱟᱫᱚ ᱥᱮᱨᱢᱟ ᱨᱮ ᱛᱤᱱᱟᱹᱜ ᱫᱷᱟᱣ ᱪᱟᱥ ᱦᱩᱭᱩᱜᱼᱟ?
ᱥᱮᱨᱢᱟ ᱨᱮᱫᱚ ᱜᱚᱝᱠᱮ ᱟᱹᱞᱤᱧ ᱥᱮᱫ ᱡᱩᱫᱤ ᱵᱤᱱ ᱧᱮᱞᱟ ᱱᱚᱝᱠᱟ ᱵᱟᱨ ᱫᱷᱟᱣ ᱜᱮᱞᱮ ᱪᱟᱥ ᱚᱱᱠᱟ᱾ ᱱᱚᱸᱜᱼᱚᱭ ᱟᱥᱟᱲ ᱵᱚᱸᱜᱟ ᱫᱤᱱ ᱟᱨ ᱥᱤᱛᱩᱝ ᱫᱤᱱ ᱦᱚᱸ ᱪᱟᱥ ᱫᱚ ᱦᱩᱭᱩᱜ ᱜᱮ ᱛᱟᱞᱮᱭᱟ᱾
ᱟᱪᱪᱷᱟ ᱟᱫᱚ ᱥᱤ ᱛᱩᱝ ᱫᱤᱱ ᱢᱟ ᱡᱟᱹᱯᱩᱫ ᱢᱟ ᱵᱟᱭ ᱡᱟᱹᱯᱩᱫᱟ, ᱟᱫᱚ ᱚᱱᱟ ᱫᱚ ᱫᱟᱜ ᱫᱚ ᱚᱠᱟᱨᱮ ᱧᱟᱢᱚᱜᱼᱟ ᱛᱟᱦᱚᱞᱮ?
ᱜᱚᱝᱠᱮ ᱚᱱᱠᱟ ᱜᱮ ᱥᱩᱵᱤᱫᱟ ᱠᱚ ᱢᱮᱱᱟᱜ ᱠᱟᱜ ᱛᱟᱞᱮᱭᱟ ᱚᱱᱠᱟ ᱤᱭᱟᱹ ᱥᱚᱨᱠᱟᱨ ᱠᱷᱚᱱᱟᱜ ᱠᱚ ᱮᱢ ᱠᱟᱫ ᱞᱮᱭᱟ ᱛᱚ ᱢᱤᱱᱤ ᱠᱚ ᱾
ᱟᱪᱪᱷᱟ᱾
ᱦᱳᱭ ᱚᱱᱟ ᱥᱩᱵᱤᱫᱷᱟ ᱠᱚ ᱢᱮᱱᱟᱜ ᱟᱠᱟᱫᱟ᱾ ᱚᱱᱟ ᱫᱟᱜ ᱠᱚᱨᱮ ᱫᱚ ᱚᱱᱠᱟ ᱨᱚᱦᱚᱭ ᱠᱚ ᱫᱤᱠ ᱛᱮ ᱫᱚ ᱚᱱᱠᱟ ᱫᱚ ᱮᱴᱠᱮᱴᱚ
ᱠᱳᱱᱚ ᱮᱴᱠᱮᱴᱚᱬᱮ ᱫᱚ ᱵᱟᱹᱪᱩᱜ ᱠᱟᱫᱟ ᱵᱟ, ᱟᱪᱪᱷᱟ ᱟᱪᱪᱷᱟ᱾ ᱚᱱᱟ ᱦᱚᱸ ᱵᱷᱟᱜᱤ ᱠᱟᱛᱷᱟ ᱜᱮ, ᱟᱫᱚ ᱜᱚᱝ ᱠᱮ ᱥᱩᱫᱷᱩ ᱦᱩᱲᱩ ᱜᱮᱯᱮ ᱨᱚᱦᱚᱭᱟ ᱥᱮ ᱱᱚᱝᱠᱟ ᱩᱛᱩ ᱠᱚ ᱯᱮ ᱨᱚᱦᱚᱭ ᱜᱮᱭᱟ?
ᱦᱳᱭ ᱜᱚᱝᱠᱮ ᱩᱛᱩ ᱠᱚᱦᱚᱸ ᱟᱭᱢᱟ ᱞᱮᱠᱟᱱ ᱩᱛᱩ ᱜᱮᱞᱮ ᱨᱚᱦᱚᱭ ᱠᱟᱜ ᱜᱮᱭᱟ᱾ ᱚᱱᱠᱟ ᱡᱮᱢᱚᱱ ᱵᱤᱱ ᱢᱮᱱᱟ ᱡᱮᱢᱚᱱ ᱜᱷᱟᱝᱜᱽᱨᱟ ᱵᱤᱱ ᱢᱮᱱ ᱟᱨ ᱠᱚᱸᱰᱷᱟ ᱵᱤᱱ ᱢᱮᱱ ᱦᱚᱛᱚᱫ ᱠᱚ ᱡᱚᱛᱚ ᱟᱭᱢᱟ ᱞᱮᱠᱟᱱᱟᱜ ᱜᱮ ᱩᱛᱩ ᱠᱚᱫᱚ ᱪᱟᱥ ᱵᱟᱲᱟ ᱦᱩᱭᱩᱜ ᱜᱮᱭᱟ᱾
ᱟᱪᱪᱷᱟ ᱟᱪᱪᱷᱟ᱾
ᱦᱳᱭ᱾
ᱟᱫᱚ ᱟᱞᱮ ᱥᱮᱱ ᱫᱚ ᱢᱟᱱᱮ ᱚᱱᱠᱟ ᱫᱚ ᱢᱟᱱᱮ ᱪᱟᱥ ᱫᱚ ᱵᱟᱝ ᱪᱟᱥ ᱦᱩᱭᱩᱜᱼᱟ ᱱᱟᱦᱟᱜ ᱱᱚᱜᱼᱚᱭ ᱡᱟᱹᱯᱩᱫ ᱥᱚᱢᱚᱭ ᱱᱚᱸᱜ-ᱚᱭ ᱡᱟᱦᱟᱸ ᱪᱟᱥ ᱦᱩᱭᱱᱟ ᱦᱩᱲᱩ ᱛᱮᱫ
ᱦᱳᱭ ᱦᱳᱭ᱾
ᱟᱨ ᱩᱛᱩ ᱠᱚᱫᱚ ᱢᱟᱱᱮ ᱵᱟᱲᱜᱮ ᱠᱚᱨᱮ ᱡᱚᱢ ᱵᱟᱠᱷᱨᱟ ᱠᱚ ᱞᱟᱹᱜᱤᱫ ᱜᱮ ᱪᱟᱥ ᱦᱩᱭᱩᱜ ᱛᱟᱦᱮᱸᱫ ᱾
ᱦᱩᱸᱻ ᱦᱩ᱾
ᱟ ᱟᱹᱵᱤᱱ ᱪᱮᱫ ᱞᱮᱠᱟ ᱵᱤᱱ ᱞᱟᱹᱭ ᱠᱮᱫᱟ ᱟᱯᱮ ᱥᱮᱱ ᱫᱚ? ᱫᱟᱜ ᱨᱮᱱᱟᱜ ᱵᱮᱵᱚᱥᱛᱟ ᱢᱮᱱᱟᱜᱼᱟ᱾ ᱟᱞᱮ ᱥᱮᱱ ᱫᱚ ᱱᱚᱝᱠᱟ ᱫᱚ ᱢᱟᱱᱮ ᱵᱟᱹᱫᱽ ᱨᱮᱫᱚ ᱫᱟᱜ ᱨᱮᱱᱟᱜ ᱵᱮᱵᱚᱥᱛᱟ ᱫᱚ ᱵᱟᱹᱪᱩᱜ ᱠᱟᱫᱟ᱾ ᱟᱻ ᱢᱮᱱᱠᱷᱟᱱ ᱫᱚ ᱦᱳᱭ ᱴᱚᱞᱟ ᱨᱮᱫᱚ ᱢᱮᱱᱟᱜᱼᱟ᱾
ᱦᱚᱸ᱾
ᱴᱚᱞᱟ ᱨᱮᱫᱚ ᱚᱱᱮ ᱧᱩ ᱫᱟᱜ ᱠᱚ ᱠᱷᱟᱹᱛᱤᱨ ᱚᱱᱮ ᱡᱟᱦᱟᱸ ᱥᱚᱨᱠᱟᱨ ᱛᱚᱨᱚᱯᱷ ᱠᱷᱚᱱ ᱧᱟᱢ ᱠᱟᱱᱟ ᱚᱱᱟ ᱫᱚ ᱢᱮᱱᱟᱜᱼᱟ ᱴᱚᱞᱟ ᱨᱮᱫᱚ᱾
ᱜᱚᱝᱠᱮ ᱚᱝᱠᱟ ᱱᱟᱹᱭ ᱠᱚᱫᱚ ᱟᱨ ᱚᱱᱟ ᱡᱟᱦᱟᱸ ᱠᱚ ᱵᱚᱱ ᱢᱮᱛᱟᱜ ᱠᱟᱱᱟ ᱚᱱᱟ ᱠᱮᱱᱮᱞ ᱫᱟᱜ ᱦᱳᱭ, ᱚᱱᱟ ᱠᱚᱫᱚ ᱢᱮᱱᱟᱜ ᱟᱠᱟᱫᱟ ᱥᱮ ᱵᱟᱝ?
ᱚ, ᱱᱟᱹᱭ ᱫᱚ ᱢᱮᱱᱟᱜ ᱫᱚ ᱢᱮᱱᱟᱜ ᱟᱫᱚ ᱥᱟᱺᱜᱤᱧ ᱧᱚᱜ ᱟᱞᱮ ᱴᱷᱮᱱ ᱠᱷᱚᱱ ᱫᱚ᱾ ᱜᱟᱰᱟ ᱦᱚᱸ ᱢᱮᱱᱟᱜᱼᱟ ᱜᱟᱰᱟ ᱫᱚ ᱟᱞᱮ ᱟᱛᱩ‌ ᱥᱮᱱ ᱛᱮᱫᱚ ᱵᱟᱝ ᱪᱟᱞᱟᱣ ᱠᱟᱱᱟ, ᱮᱴᱟᱜ ᱟᱛᱩ ᱥᱮᱱ ᱛᱮ ᱪᱟᱞᱟᱣ ᱟᱠᱟᱱᱟ ᱚᱱᱟ ᱫᱚ᱾
ᱛᱟᱦᱟᱞᱮ ᱟᱯᱮ ᱫᱚ ᱫᱟᱜ ᱠᱷᱚᱱᱟᱜ ᱫᱚ ᱠᱟᱹᱴᱤᱡ ᱯᱮ ᱟᱱᱟᱴ ᱧᱚᱜ ᱜᱮᱭᱟ ?
ᱚ ᱦᱚᱸ ᱚᱝᱠᱟ ᱜᱮ ᱟᱱᱟᱴ ᱫᱚ ᱟᱱᱟᱴ ᱧᱚᱜ ᱜᱮᱭᱟ᱾
ᱛᱟᱯᱚᱨ ᱜᱚᱝᱠᱮ ᱛᱟᱦᱚᱞᱮ ᱚᱝᱠᱟ ᱢᱟᱱᱮ ᱡᱚᱱᱰᱨᱟ ᱠᱚᱦᱚᱸ ᱛᱚᱯᱮ ᱮᱨ ᱵᱟᱲᱟᱭ ᱜᱮᱭᱟ ᱱᱮᱥ ᱜᱮ, ᱛᱚ ᱮᱨ ᱵᱟᱲᱟ ᱠᱟᱫᱟ ᱯᱮ ᱥᱮ ᱵᱟᱝ ᱪᱮᱫ ᱞᱮᱠᱟ?
ᱟᱦ, ᱟᱹ ᱜᱚᱝᱠᱮ ᱚᱱᱟ ᱠᱚᱫᱚ ᱢᱟᱱᱮ ᱞᱟᱦᱟᱛᱮ ᱮᱨ ᱵᱟᱲᱟ ᱦᱩᱭᱩᱜ ᱛᱟᱦᱮᱸᱫ ᱱᱮᱛᱟᱨ ᱫᱚ ᱟᱫᱚ ᱵᱟᱝ ᱮᱨ ᱦᱩᱭᱩᱜ ᱠᱟᱱᱟ ᱦᱟᱸᱜ᱾‌
ᱚᱸᱻ᱾
ᱞᱟᱦᱟᱛᱮ ᱜᱚᱰᱟ ᱦᱩᱲᱩ ᱠᱚ ᱮᱨ ᱵᱟᱲᱟ ᱦᱩᱭᱩᱜ ᱛᱟᱦᱮᱸᱱ, ᱛᱟᱯᱚᱨᱮ ᱡᱚᱸᱰᱨᱟ ᱠᱚ᱾
ᱦᱚᱭ᱾
ᱜᱚᱲᱟ ᱦᱩᱲᱩ ᱵᱤᱱ ᱟᱸᱡᱚᱢ ᱠᱟᱜ ᱜᱮ ᱛᱚ? ᱜᱚᱰᱟ ᱦᱩᱲᱩ ᱠᱚᱵᱤᱱ ᱟᱸᱡᱚᱢ ᱠᱟᱜ ᱜᱮᱛᱚ ᱜᱚᱰᱟ ᱦᱩᱲᱩ? ᱦᱳᱭ᱾
ᱟᱸᱡᱚᱢ ᱫᱚᱞᱤᱧ ᱟᱸᱡᱚᱢ ᱠᱟᱫᱟ ᱠᱤᱱᱛᱩ ᱚᱱᱟ ᱤᱭᱟᱹ ᱡᱟᱦᱟᱸ ᱵᱤᱱ ᱢᱮᱱ ᱮᱫᱟ ᱚᱱᱟ ᱰᱟ ᱦᱩᱲᱩ ᱚᱱᱟ ᱫᱚ ᱢᱟᱱᱮ, ᱮᱸ ᱧᱩᱛᱩᱢ ᱛᱮᱜ ᱜᱮ ᱯᱳᱭᱞᱳ ᱞᱤᱧ ᱟᱸᱡᱚᱢ ᱠᱮᱫᱟ ᱚᱱᱟ ᱫᱚ ᱪᱮᱫ ᱞᱮᱠᱟᱱ ᱜᱮᱛᱮ?
ᱟᱸᱜ ᱚᱱᱟ ᱫᱚ ᱱᱚᱝᱠᱟ ᱤᱭᱟᱹ, ᱟᱹ ᱜᱷᱩᱴᱩ ᱡᱟᱭᱜᱟ ᱠᱚᱨᱮ ᱠᱚ ᱪᱟᱥᱟ ᱚᱱᱟ ᱫᱚ᱾ ᱡᱟᱦᱟᱸᱱᱟᱜ ᱯᱩᱲᱤᱭᱟᱹ ᱠᱚᱨᱮ ᱚᱱᱟ ᱠᱚᱨᱮ ᱮᱨ ᱜᱤᱰᱤ ᱠᱟᱜ ᱠᱷᱟᱱ ᱜᱮ ᱟᱫᱚ
ᱦᱳᱭ᱾
ᱚᱱᱟ ᱫᱚ ᱡᱟᱦᱟᱸ ᱥᱮᱨᱢᱟ ᱫᱟᱜ ᱛᱮᱜᱮ ᱚᱱᱟ ᱛᱮᱜᱮ ᱤᱭᱟᱹᱜ-ᱟ ᱦᱩᱭᱩᱜᱼᱟ᱾
ᱚᱻ᱾
ᱚᱱᱟ ᱫᱚ ᱠᱟᱹᱴᱤᱡ ᱟᱫᱚ ᱞᱚᱜᱚᱱ ᱧᱚᱜ ᱤᱭᱟᱹᱜᱼᱟ ᱢᱚᱱᱮ ᱥᱤᱛᱩᱝ
ᱦᱳᱭ ᱦᱳᱭ᱾
ᱥᱚᱢᱚᱡᱽ ᱜᱮᱭᱟ, ᱱᱚᱣᱟ ᱡᱟᱹᱯᱩᱫ ᱡᱟᱹᱲᱤ ᱡᱟᱹᱥᱛᱤ ᱡᱟᱹᱯᱩᱫ ᱡᱟᱹᱲᱤ ᱦᱚᱸ ᱵᱟᱝᱟ,
ᱦᱳᱭ᱾ ᱛᱟᱦᱚᱞᱮ ᱜᱚᱝᱠᱮ ᱟᱯᱮ ᱥᱮᱱ ᱫᱚ ᱵᱤᱨ ᱵᱩᱨᱩ ᱠᱚ ᱡᱟᱹᱱᱤᱡ ᱢᱮᱱᱟᱜ-ᱟ᱾
ᱟᱦ, ᱟᱸ ᱵᱤᱨ ᱫᱚ ᱢᱮᱱᱟᱜᱼᱟ ᱵᱩᱨᱩ ᱫᱚ ᱠᱟᱹᱴᱤᱡ ᱥᱟᱺᱜᱤᱧ ᱧᱚᱜ ᱜᱮᱭᱟ ᱟᱞᱮ ᱥᱮᱱ ᱠᱷᱚᱱ ᱫᱚ᱾
ᱚᱻ᱾
ᱚ ᱟᱯᱮ ᱥᱮᱱ ᱵᱤᱨ ᱢᱮᱱᱟᱜᱼᱟ?
ᱵᱟᱝ ᱜᱚᱝᱠᱮ ᱵᱤᱨ ᱠᱚᱫᱚ ᱟᱭᱢᱟ ᱡᱷᱟᱹᱞ ᱨᱮ ᱨᱮᱜᱮ ᱩᱸᱻ ᱵᱤᱨ ᱠᱚᱫᱚ ᱢᱮᱱᱟᱜ ᱟᱠᱟᱫ ᱛᱟᱞᱮᱭᱟ᱾
ᱵᱟᱝ ᱜᱮ ᱟᱞᱮ ᱥᱮᱱ ᱫᱚ ᱢᱟᱱᱮ ᱱᱚᱝᱠᱟ, ᱟᱸ ᱴᱚᱞᱟ ᱢᱩᱪᱟᱹᱫ ᱮᱱ ᱢᱟᱱᱮ ᱜᱮ ᱢᱟ ᱱᱮᱻ ᱵᱤᱨ ᱢᱮᱱᱟᱜ ᱟᱠᱟᱫᱟ᱾
ᱚ᱾ ᱚᱱᱠᱟ ᱢᱮᱱ ᱞᱮᱠᱷᱟᱡ ᱫᱚ ᱟᱹᱞᱤᱧ ᱱᱚᱛᱮ ᱫᱚ ᱚᱝᱠᱟ ᱵᱤᱨ ᱠᱚᱫᱚ ᱵᱟᱹᱱᱩᱜ ᱠᱟᱫᱟ ᱟᱫᱚ ᱚᱱᱮ, ᱡᱟᱦᱟᱸ ᱤᱭᱟᱹ ᱫᱟᱨᱮ ᱠᱚ ᱢᱮᱱᱟᱜ ᱟᱠᱟᱫᱟ ᱚᱱᱟ ᱫᱷᱤᱨᱤ ᱫᱟᱨᱮ ᱠᱚ ᱚᱱᱟ ᱠᱚᱨᱮᱱᱟᱜ ᱜᱮ ᱜᱟᱡᱟᱲ ᱠᱚᱫᱚ ᱢᱮᱱᱟᱜ ᱟᱠᱟᱫᱟ ᱦᱮᱸᱥᱮ᱾
ᱛᱟᱦᱚᱞᱮ ᱜᱚᱝᱠᱮ ᱟᱯᱮ ᱫᱚ ᱠᱟᱴ ᱤᱭᱟᱹ ᱠᱚᱫᱚ ᱥᱟᱦᱟᱱ ᱫᱤᱠ ᱛᱮᱫᱚ ᱵᱟᱯᱮ ᱟᱱᱟᱴᱚᱜ ᱜᱮᱭᱟ ᱵᱟᱝ ᱥᱮ᱾
ᱵᱟᱝᱜᱮ ᱵᱤᱨ ᱛᱮᱱᱟᱜ ᱢᱟᱱᱮ ᱠᱟᱴ ᱚᱱᱟ ᱠᱚ ᱪᱮᱫ ᱛᱮᱦᱚᱸ ᱵᱟᱞᱮ ᱟᱱᱟᱴᱚᱜ ᱜᱮᱭᱟ᱾ ᱱᱤᱛᱚᱜ ᱢᱟ ᱟᱨᱦᱚᱸ ᱡᱟᱹᱯᱩᱫ ᱠᱮᱫᱟᱭ ᱩᱫ ᱢᱟᱱᱮ ᱩᱫ᱾ ᱛᱩᱫᱤᱠ ᱛᱮᱦᱚᱸ ᱵᱟᱞᱮ ᱟᱱᱟᱴᱚᱜ ᱜᱮᱭᱟ ᱱᱚᱜᱼᱚᱭ ᱱᱤᱛᱚᱜ ᱢᱟ᱾ ᱦᱚᱸ ᱟᱭᱢᱟ ᱞᱮᱠᱟ ᱩᱛᱩ ᱡᱮᱢᱚᱱ ᱱᱤᱛᱚᱜ ᱢᱟ ᱵᱤᱨ ᱫᱟᱜ ᱠᱮᱫᱟᱭ ᱛᱚ᱾ ᱦᱮᱸ ᱱᱤᱛᱚᱜ ᱩᱫ ᱠᱚ ᱚᱢᱚᱱᱚᱜᱼᱟ ᱯᱩᱴᱠᱟᱹ ᱠᱚᱠᱚ ᱚᱢᱚᱱᱚᱜᱼᱟ᱾
ᱦᱳᱭ ᱦᱳᱭ
ᱟᱨ ᱱᱚᱣᱟᱛᱮ ᱢᱟᱱᱮ ᱪᱟᱞᱟᱣ ᱜᱚᱫᱚᱜᱼᱟ ᱫᱩᱨᱜᱟᱹ ᱯᱩᱡᱟᱹ ᱫᱷᱟᱹᱨᱤᱡ ᱚᱱᱠᱟ ᱜᱮ ᱪᱟᱞᱟᱣ ᱜᱚᱫᱚᱜᱼᱟ᱾
ᱦᱳᱭ
ᱟᱨ ᱛᱟᱨᱯᱚᱨᱮ ᱱᱚᱜᱼᱚᱭ ᱥᱤᱛᱩᱝ ᱥᱚᱢᱚᱭ ᱢᱟ ᱚᱢᱚᱱ ᱢᱟ ᱚᱢᱚᱱᱮᱱ ᱜᱮᱭᱟ᱾ ᱢᱟ ᱠᱤᱫᱩ ᱟᱲᱟᱜ ᱠᱚ᱾
ᱦᱳᱭ
ᱞᱟᱴᱷᱟ ᱟᱲᱟᱜ ᱠᱚ ᱛᱟᱯᱚᱨᱮ ᱵᱩᱸᱰᱩ ᱠᱚ ᱯᱮᱰᱮ ᱠᱚ
ᱟᱨ ᱡᱮᱢᱚᱱ ᱵᱤᱱ ᱢᱮᱱ ᱚᱱᱟ ᱦᱮᱸ ᱢᱟ ᱞᱟᱹᱭᱵᱤᱱ᱾
ᱦᱮᱸ ᱟᱨ ᱮᱢᱱᱤ ᱢᱟᱱᱮ ᱥᱟᱠᱟᱢ ᱠᱚ ᱚᱱᱟ᱾ ᱢᱟ ᱚᱥᱩᱵᱤᱫᱟ ᱢᱟ ᱵᱟᱹᱪᱩᱜ ᱟᱠᱟᱫ ᱜᱮᱭᱟ ᱮᱴᱠ ᱦᱳᱭ᱾
ᱟᱨ ᱜᱚᱝᱠᱮ ᱞᱤᱧ ᱢᱮᱱᱫᱟ ᱚᱱᱟ᱾ ᱡᱟᱦᱟᱸ ᱟᱯᱮ ᱚᱱᱟ ᱵᱩᱨᱩ ᱫᱤᱥᱚᱢ ᱵᱩᱨᱩ ᱠᱚᱪᱟ ᱠᱚᱨᱮ ᱟᱫᱚ ᱞᱤᱧ ᱟᱸᱡᱚᱢ ᱵᱟᱲᱟ ᱠᱟᱫᱟ ᱛᱚ ᱚᱱᱟ ᱡᱟᱦᱟᱸ ᱵᱚᱱ ᱢᱮᱛᱟᱜ ᱠᱟᱱᱟ ᱚᱱᱟ ᱵᱟᱲᱜᱮ᱾ ᱵᱟᱲᱜᱮ ᱠᱚᱨᱮ ᱠᱷᱮᱛ ᱠᱚ ᱢᱮᱱᱟᱜ ᱠᱟᱫᱟ ᱛᱚ ᱚᱱᱟ ᱠᱚᱨᱮ ᱟᱭᱢᱟ ᱞᱮᱠᱟᱱ ᱜᱮ ᱚᱱᱟ ᱜᱷᱟᱥ ᱞᱮᱠᱟ ᱢᱮᱱᱛᱮ ᱢᱟᱱᱮ ᱜᱷᱟᱥ ᱞᱮᱠᱟᱱᱟᱜ ᱜᱮ ᱟᱲᱟᱜ ᱠᱚ ᱚᱱᱟ ᱜᱷᱟᱥ ᱥᱟᱶᱛᱮ ᱤᱭᱟᱹ ᱦᱩᱭᱩᱜ ᱜᱮᱛᱚ ᱚᱱᱟ ᱪᱮᱫ ᱟᱲᱟᱜ ᱠᱚᱠᱚ ᱢᱮᱱ ᱜᱮᱛᱮ᱾
ᱚᱱᱟ ᱠᱚᱫᱚ ᱥᱤᱨᱜᱴᱤᱡ ᱟᱲᱟᱜ ᱠᱚ ᱢᱮᱱᱟᱜᱼᱟ ᱛᱟᱯᱚᱨᱮ ᱟᱨᱦᱚᱸ ᱟᱹᱰᱤ ᱜᱟᱱ ᱢᱮᱱᱟᱜᱼᱟ᱾ ᱦᱩᱲ ᱦᱩᱲᱟᱹ ᱟᱲᱟᱜ᱾
ᱦᱳᱭ
ᱦᱟᱲᱦᱟᱫᱽ ᱫᱷᱟᱨᱟ ᱵᱩᱡᱷᱟᱹᱜᱼᱟ ᱛᱟᱯᱚᱨᱮ ᱚᱱᱮ ᱡᱟᱦᱟᱸ ᱟᱲᱟᱜ ᱠᱚ ᱞᱟᱹᱭᱟ ᱚᱱᱮ ᱢᱟᱭᱟᱝ ᱠᱚ ᱡᱟᱹᱥᱛᱤ ᱫᱚ?
ᱦᱳᱭ ᱦᱳᱭᱻ
ᱦᱚᱸ ᱚᱱᱮ ᱚᱱᱟ ᱢᱟᱭᱟᱝ ᱠᱚ ᱚᱱᱟ ᱟᱲᱟᱜ ᱠᱚᱦᱚᱸ ᱧᱟᱢᱚᱜᱼᱟ᱾ ᱟᱫᱚ ᱦᱤᱲᱤᱧ ᱠᱟᱫᱟᱞᱤᱧ ᱱᱟᱦᱟᱜ ᱚᱱᱮ ᱡᱟᱦᱟᱸ ᱢᱟᱭᱟᱝ ᱡᱟᱥᱛᱤ ᱫᱚ ᱚᱱᱮ ᱚᱱᱟ ᱟᱲᱟᱜ ᱨᱮᱱᱟᱜ ᱧᱩᱛᱩᱢ ᱫᱚ᱾
ᱜᱚᱝᱠᱮ ᱚᱱᱟ ᱠᱚᱛᱚ ᱢᱮᱱ ᱵᱟᱲᱟᱭ ᱜᱮᱭᱟ ᱠᱚ ᱫᱚᱢᱮ ᱦᱚᱲᱢᱚ ᱨᱮ ᱠᱟᱹᱴᱤᱡ ᱤᱭᱟᱹᱼᱼ ᱥᱤᱨᱡᱟᱹᱣ ᱜᱮᱭᱟᱭ ᱢᱟᱱᱮ ᱦᱚᱲᱢᱚ ᱠᱚᱨᱮ ᱡᱚᱫᱤ ᱤᱭᱟᱹ ᱠᱚ ᱛᱟᱦᱮᱱᱼᱼ ᱠᱷᱟᱡ ᱫᱚ ᱚᱱᱟ ᱟᱱᱟᱴ ᱠᱚ ᱨᱩᱣᱟᱹ ᱦᱟᱥᱩ ᱠᱚᱨᱮᱱᱟᱜ᱾
ᱦᱚᱸ ᱦᱚ ᱟᱹᱰᱤ ᱜᱟᱱ ᱜᱮ ᱯᱩᱨᱟᱹᱭ ᱤᱭᱟᱹ ᱜᱮᱭᱟᱭᱻ
ᱡᱮᱢᱚᱱ ᱵᱮᱱ ᱥᱟᱵ ᱠᱟᱜ ᱢᱟᱭᱟᱝ ᱠᱚ ᱡᱩᱫᱤ ᱵᱟᱹᱲᱤᱡᱚᱜ ᱜᱮᱭᱟ ᱛᱚ ᱚᱱᱟ᱾ ᱠᱚ ᱟᱲᱟᱜ ᱠᱚ ᱡᱚᱢ ᱠᱟᱛᱮᱫ ᱜᱮ ᱢᱟᱭᱟᱢ ᱠᱚᱦᱚᱸ ᱠᱟᱹᱴᱤᱡ ᱯᱷᱟᱹᱨᱪᱟᱹᱜᱼᱟ᱾
ᱦᱚ ᱯᱷᱟᱨᱪᱟ ᱟ ᱡᱷᱚᱛᱚ ᱨᱚᱠᱚᱢᱟᱜ ᱜᱮᱼᱼ
ᱟᱨ ᱡᱮᱢᱚᱱ ᱚᱱᱟ ᱵᱤᱨ ᱯᱚᱨᱮ ᱠᱚᱨᱮ ᱚᱱᱮ ᱡᱟᱦᱟᱸ ᱱᱟᱹᱲᱤ ᱢᱩᱨᱜᱟᱹᱱ ᱱᱟᱹᱲᱤ ᱠᱚ ᱵᱟᱠᱚ ᱢᱮᱱ ᱜᱮᱭᱟ ᱚᱱᱟᱼᱼ ᱡᱟᱦᱟᱸ ᱟᱵᱚ ᱡᱚᱠᱷᱚᱱ ᱵᱚᱱ ᱨᱩᱣᱟᱹ ᱦᱟᱹᱥᱩᱜ ᱜᱮᱭᱟ ᱦᱟᱱᱮ ᱴᱟᱭᱯᱷᱚᱰ ᱨᱩᱣᱟᱹ ᱠᱚᱼᱼ
ᱟᱪᱪᱷᱟ ᱟᱪᱪᱷᱟ ᱦᱚᱸ
ᱛᱚ ᱟᱨᱚ ᱦᱚᱸ ᱢᱤᱫᱴᱟᱝ ᱱᱟᱹᱲᱤ ᱦᱟᱸᱜ ᱵᱮᱥ ᱦᱟᱸᱜᱼᱼ ᱪᱮᱫ ᱱᱟᱹᱲᱤ ᱪᱚᱠᱚ ᱢᱮᱛᱟᱜᱼᱟ ᱚᱱᱟ ᱨᱟᱥᱟ ᱛᱮᱡ ᱧᱩ ᱞᱮᱠᱷᱟᱡ ᱵᱟᱝ ᱚᱱᱟᱼᱼ ᱜᱟᱵᱮ ᱨᱟᱥᱟ ᱦᱳᱭ ᱚᱱᱟ᱾ ᱦᱩᱭ ᱚᱱᱟ ᱨᱟᱥᱟ ᱧᱩ ᱞᱮᱠᱷᱟᱡ ᱜᱮ ᱟᱹᱰᱤ ᱨᱮᱭᱟᱲ ᱥᱟᱺᱦᱤᱡ ᱵᱩᱡᱷᱟᱹᱜᱼᱟ ᱦᱚᱲᱢᱚ ᱠᱚ ᱴᱷᱤᱠ ᱥᱟᱺᱦᱤᱡ᱾
ᱚ ᱨᱟᱥᱟ ᱫᱚ ᱚᱱᱟ ᱱᱟᱲᱤ ᱫᱚ ᱵᱟᱹᱞᱤᱧ ᱟᱡᱚᱢ ᱠᱟᱫᱟ᱾ ᱡᱟᱭᱦᱳᱠ ᱢᱟᱱᱮ ᱢᱤᱫᱴᱟᱝ ᱫᱟᱨᱮ ᱥᱟᱠᱟᱢ ᱢᱮᱱᱟᱜᱼᱟ᱾
ᱦᱳᱭ
ᱟᱫᱚ ᱚᱱᱟ ᱫᱚ ᱫᱟᱨᱮ ᱥᱟᱠᱟᱢ ᱫᱚ ᱫᱤᱱ ᱦᱤᱞᱳᱜ ᱢᱟᱱᱮ ᱥᱚᱨᱵᱚᱛ ᱠᱟᱛᱮᱜ ᱧᱩ ᱞᱮᱠᱷᱟᱱ ᱫᱚ ᱢᱟᱱᱮ ᱦᱚᱲᱢᱚ ᱯᱚᱠᱠᱷᱮ ᱛᱮ ᱵᱷᱟᱜᱤᱭᱟ᱾
ᱦᱳᱭ
ᱟᱫᱚ ᱚᱱᱟ ᱫᱟᱨᱮ ᱥᱟᱠᱟᱢ ᱢᱟᱱᱮ ᱫᱟᱨᱮ ᱫᱚᱞᱤᱧ ᱧᱮᱞ ᱴᱷᱤᱠᱟᱹ ᱠᱟᱫᱟ᱾ ᱚᱱᱟ ᱫᱚ ᱪᱮᱫ ᱫᱟᱨᱮ ᱠᱚ ᱞᱟᱹᱭᱟ ᱚᱱᱟ ᱨᱮᱱᱟᱜ ᱧᱩᱛᱩᱢ ᱫᱚ ᱵᱟᱹᱞᱤᱧ ᱵᱟᱲᱟᱭᱟ ᱱᱟᱦᱟᱜ ᱫᱚ᱾
ᱚ ᱟᱞᱤᱧ ᱦᱚᱸ ᱚᱱᱠᱟ ᱢᱟᱱᱮ ᱮᱸ ᱟᱞᱤᱧ ᱨᱮᱱ ᱢᱟᱱᱮ ᱩᱱᱠᱩ ᱡᱟᱸᱦᱟᱸᱭ ᱵᱩᱰᱤᱜᱚ ᱛᱟᱠᱚ ᱢᱮᱱᱟᱜ ᱠᱚᱣᱟ᱾ ᱦᱚᱸ ᱦᱳᱭ ᱩᱱᱠᱩ ᱜᱮ ᱱᱟᱠᱷᱟᱡ ᱟᱹᱞᱤᱧ ᱡᱚᱠᱷᱚᱱ ᱞᱤᱧ ᱨᱩᱣᱟᱹᱜ ᱠᱟᱱ ᱛᱟᱦᱮᱱᱟ ᱨᱩᱣᱟᱹ ᱦᱟᱹᱥᱩᱜ ᱠᱟᱱ ᱛᱟᱦᱮ ᱞᱤᱧ ᱛᱚᱠᱷᱚᱱ ᱫᱚ᱾ ᱦᱚ ᱟᱞᱤᱧ ᱦᱚᱥᱯᱤᱴᱟᱞ ᱨᱮ ᱵᱷᱚᱨᱛᱤ ᱞᱤᱧ ᱛᱟᱦᱮᱱ ᱠᱟᱱ ᱛᱚᱠᱷᱚᱱ ᱠᱚ ᱟᱹᱜᱩ ᱟᱹᱞᱤᱧ ᱠᱟᱱ ᱛᱟᱦᱮᱱᱟ, ᱛᱚᱠᱷᱚᱱ ᱦᱳᱭᱱᱟ ᱫᱟᱜ ᱦᱩᱭᱱᱟ ᱨᱟᱥᱟ ᱪᱮᱫ ᱢᱟᱱᱮ ᱚᱱᱟ ᱱᱟᱲᱤ ᱛᱮᱫ ᱠᱚ ᱟᱹᱜᱩᱭᱮᱫ ᱛᱟᱦᱮᱱᱟ ᱚᱱᱟ ᱠᱚ ᱨᱤᱫ ᱤᱭᱟᱹᱭᱮᱫ ᱛᱟᱦᱮᱱᱟ ᱚᱱᱟ ᱨᱟᱥᱟ ᱛᱮᱫ ᱠᱚ ᱨᱚᱰᱚᱡ ᱩᱰᱩᱜᱮᱫ ᱛᱟᱦᱮᱱᱟ ᱚᱱᱟᱜᱤᱞᱤᱧ ᱧᱩ ᱵᱟᱲᱟᱭᱮᱫ ᱛᱟ
ᱚ
ᱟᱫᱚ ᱴᱟᱭᱯᱷᱚᱰ ᱠᱚ ᱨᱩᱣᱟᱹ ᱞᱮᱠᱷᱟᱡ ᱛᱚ ᱚᱱᱟ ᱤᱭᱟᱹ ᱢᱟᱱᱮ ᱡᱚᱢ ᱠᱚᱦᱚᱸ ᱛᱚ ᱵᱟᱝ ᱜᱟᱱᱚᱜᱼᱟ ᱚᱱᱮ ᱤᱭᱟᱹ ᱠᱚ
ᱚ
ᱢᱟᱱᱮ ᱫᱟᱠᱟ ᱠᱚᱦᱚᱸ ᱵᱟᱝ ᱡᱚᱢ ᱥᱟᱱᱟ ᱟᱱᱤᱡᱟ ᱛᱚ, ᱦᱳᱭ ᱢᱚᱡᱽ ᱢᱚᱪᱟ ᱠᱚ ᱠᱟᱹᱴᱤᱡ ᱥᱟᱵᱟᱜ ᱥᱟᱵᱟᱜ ᱠᱟᱹᱴᱤᱡ ᱤᱭᱟᱹ ᱥᱟᱺᱦᱤᱡ ᱵᱩᱡᱷᱟᱹᱜᱼᱟ ᱦᱳᱭ᱾ ᱛᱚᱠᱷᱚᱱ ᱦᱩᱭᱱᱟ ᱦᱩᱭᱱᱟ ᱨᱟᱱ ᱠᱚᱞᱤᱧ ᱡᱚᱢ ᱵᱟᱲᱟᱭᱮᱫ ᱛᱟᱦᱮᱱᱟ᱾ ᱚᱱᱟ ᱨᱮᱱᱟᱜ ᱧᱩᱛᱩᱢ ᱦᱚᱸᱞᱤᱧ ᱦᱤᱲᱤᱧ ᱠᱮᱫᱟ ᱦᱟᱸᱜ ᱪᱮᱫ ᱱᱟᱹᱲᱤ ᱪᱚᱠᱚ ᱢᱮᱛᱟᱜᱼᱟ ᱵᱮᱥ ᱦᱟᱜ᱾
ᱚ ᱟᱫᱚ ᱚᱱᱟ ᱫᱚ ᱢᱟᱱᱮ ᱡᱟᱦᱟᱱᱟᱜ ᱮᱴᱠᱮᱴᱚᱬᱮ ᱵᱟᱠᱷᱟᱱ ᱚᱱᱟ ᱢᱟ ᱵᱟᱵᱚ ᱤᱭᱟᱹᱭᱫᱟ ᱟᱨ ᱱᱮᱛᱟᱨ ᱢᱟ ᱡᱚᱛᱚ ᱨᱟᱱ ᱢᱩᱨᱜᱟᱹᱱ ᱜᱟᱹᱱ ᱫᱟ ᱠᱚ
ᱦᱳᱭ ᱦᱳᱭ
ᱟᱨ ᱚᱱᱮ ᱚᱠᱚᱭ ᱵᱤᱨ ᱮ ᱪᱟᱞᱟᱜ ᱠᱟᱱᱟ ᱢᱤᱫ ᱰᱚᱰᱮᱠ ᱫᱚᱠᱟᱱᱮ ᱪᱟᱞᱟᱣ ᱞᱮᱱᱠᱷᱟᱱ ᱜᱮᱛᱚ ᱨᱟᱱ ᱢᱩᱨᱜᱟᱹᱱ ᱢᱟᱭ ᱧᱟᱢ ᱮᱫᱟ ᱛᱚ᱾
ᱦᱳᱭ ᱦᱳᱭ ᱟᱨᱚ ᱜᱚᱝᱠᱮ ᱚᱱᱠᱟᱱᱟᱜ ᱜᱮ ᱟᱵᱚᱣᱟᱜ ᱛᱚ ᱢᱟᱱᱮ ᱨᱩᱣᱟᱹ ᱚᱱᱠᱟ ᱟᱭᱢᱟ ᱞᱮᱠᱟᱱᱟᱜ ᱡᱤᱱᱤᱥ ᱨᱟᱱ ᱠᱚᱜᱮ ᱢᱮᱱᱟᱜ ᱠᱟᱫᱟ ᱵᱤᱨ ᱵᱩᱨᱩ ᱠᱚᱨᱮ ᱜᱮ᱾
ᱦᱮᱸ ᱟᱭᱢᱟ ᱞᱮᱠᱟᱱᱟᱜ ᱢᱮᱱᱟᱜ-ᱟ᱾ ᱟᱭᱢᱟ ᱞᱮᱠᱟᱱᱟᱜ ᱢᱮᱱᱟᱜᱼᱟ, ᱟᱫᱚ ᱟᱵᱚ ᱢᱟ ᱵᱟᱵᱚ ᱵᱟᱲᱟᱭᱟ ᱛᱚ᱾
ᱚ
ᱟᱨ ᱦᱟᱯᱲᱟᱢ ᱠᱚᱦᱚᱸ ᱠᱚ ᱥᱮᱬᱟ ᱫᱚᱞᱮ ᱥᱮᱬᱟ ᱦᱚᱴᱚ ᱟᱠᱟᱫ ᱠᱚ ᱛᱟᱦᱮᱸᱫ ᱟᱫᱚ, ᱩᱱᱟᱹᱜ ᱫᱚ ᱢᱟᱱᱮ ᱩᱭᱦᱟᱹᱨ ᱵᱟᱱᱩᱜ ᱟᱠᱟᱫᱟ᱾
ᱚ
ᱡᱟᱸᱦᱟᱸ ᱫᱟᱜ ᱥᱮᱱ ᱫᱟᱜ ᱥᱮᱱ ᱠᱚ ᱧᱟᱢ ᱞᱮᱠᱚ ᱧᱟᱢ ᱞᱮᱠᱚ ᱠᱷᱟᱱ ᱚᱱᱟ ᱨᱮᱱᱟᱜ ᱫᱚᱞᱤᱧ ᱵᱟᱲᱟᱭᱟ ᱟᱹᱞᱤᱧ ᱫᱚ ᱚᱱᱟᱴᱟᱜ ᱫᱚ᱾
ᱚ ᱢᱟ ᱠᱟᱹᱴᱤᱡ ᱞᱟᱹᱭ ᱵᱤᱰᱟᱹ ᱟᱹᱞᱤᱧ ᱵᱮᱱ ᱟᱹᱞᱤᱧ ᱠᱟᱹᱴᱤᱡ ᱞᱤᱧ ᱟᱸᱡᱚᱢᱼᱟ᱾
ᱚᱱᱟ ᱫᱚ ᱧᱮᱞ ᱠᱟᱫᱟ ᱵᱤᱱ ᱥᱮ ᱵᱟᱝ-ᱟ ᱚᱱᱟ ᱫᱚ ᱢᱩᱡᱽ ᱨᱮᱦᱮᱫ ᱠᱚ ᱞᱮᱭᱟ᱾
ᱚ ᱜᱚᱢᱠᱮ ᱚᱱᱟ ᱚᱱᱟ ᱥᱟᱠᱟᱢ ᱠᱤ ᱚᱱᱟ ᱡᱟᱦᱟᱸ ᱚᱱᱮ ᱠᱟᱹᱴᱤᱡ ᱠᱟᱹᱴᱤᱡ ᱥᱟᱠᱟᱢᱚᱜᱼᱟ ᱚᱱᱮ ᱡᱟᱦᱟᱸ ᱠᱚ ᱢᱮᱛᱟᱜ ᱠᱟᱱᱟ ᱚᱱᱮ ᱤᱭᱟᱹ ᱪᱮᱫ ᱞᱮᱠᱟᱞᱤᱧ ᱢᱮᱱᱟ ᱪᱮᱫ ᱞᱮᱠᱟ ᱥᱟᱠᱟᱢ ᱞᱮᱠᱟ ᱾
ᱚᱱᱟ ᱫᱚ ᱢᱟᱱᱮ ᱪᱮᱫ ᱞᱮᱠᱟ ᱞᱟᱹᱭ ᱵᱤᱱ ᱥᱮ ᱚᱱᱟ ᱫᱚ ᱨᱮᱦᱮᱫ ᱛᱮᱫ ᱢᱤᱫᱴᱟᱱ ᱞᱟᱛᱟᱨ ᱥᱮᱱ ᱵᱚᱞᱚ ᱠᱚᱜᱼᱟ ᱟᱨ ᱢᱟᱱᱮ ᱪᱮᱛᱟᱱ ᱨᱮᱫᱚ ᱢᱟᱱᱮ ᱯᱟᱛᱲᱟ ᱞᱮᱠᱟ ᱤᱭᱟᱹ ᱫᱷᱟᱨᱟ ᱠᱚᱜ-ᱟ ᱠᱟᱹᱴᱤᱡ ᱠᱟᱹᱴᱤᱡ ᱥᱟᱠᱟᱢ ᱜᱮ ᱾
ᱦ ᱦᱮᱸ ᱦᱮᱸ ᱾
ᱚ ᱦᱳᱭ ᱚᱱᱟ ᱨᱮᱦᱮᱫ ᱡᱩᱫᱤᱵᱤᱱ ᱞᱟᱭᱟ ᱚᱸᱰᱮ ᱢᱟᱱᱮ ᱠᱟᱹᱴᱤᱡ ᱠᱟᱹᱴᱤᱡ ᱢᱩᱸᱡ ᱞᱮᱠᱟ ᱦᱮᱸ ᱵᱤᱞᱤᱵᱤᱱ ᱧᱟᱢᱟ ᱾
ᱦᱳᱭ ᱦᱳᱭ ᱦᱳᱭ ᱾
ᱟᱫᱚ ᱦᱳᱭ ᱚᱱᱟ ᱫᱚ ᱡᱟᱹᱥᱛᱤ ᱢᱟᱱᱮ ᱱᱚᱝᱠᱟ ᱫᱷᱤᱨᱤ ᱦᱩᱲᱤ ᱠᱚᱨᱮ ᱡᱟᱹᱥᱛᱤ ᱦᱩᱭᱩᱜᱼᱟ ᱚᱱᱟ ᱫᱚ ᱾
ᱦᱳᱭ ᱦᱮ ᱾
ᱟᱫᱚ ᱚᱱᱟ ᱨᱮᱦᱮᱫ ᱦᱳᱭ ᱛᱚᱣᱟ ᱞᱮᱠᱟ ᱵᱩᱡᱷᱟᱹᱜᱼᱟ, ᱚᱱᱟ ᱫᱚ ᱛᱚᱣᱟ ᱞᱮᱠᱟ ᱵᱩᱡᱷᱟᱹᱜᱼᱟ ᱾ ᱚᱱᱟ ᱡᱚᱢ ᱞᱮᱠᱷᱟᱱ ᱫᱚ ᱾
ᱚᱻ
ᱟᱫᱚ ᱟᱹᱨᱩᱵ ᱯᱷᱟᱨᱪᱟ ᱠᱟᱛᱮᱫ ᱚᱱᱠᱟᱜᱮ ᱢᱟᱱᱮ ᱜᱚᱴᱟᱛᱮ ᱡᱩᱫᱤ ᱛᱚᱜᱚᱡᱟᱵᱤᱱ ᱛᱟᱦᱚᱞᱮ ᱠᱷᱟᱱ ᱫᱚ ᱪᱟᱵᱟᱜᱼᱟ ᱞᱚᱜᱚᱱ ᱧᱚᱜ ᱜᱮ ᱚᱱᱟ ᱛᱮᱫᱚ ᱞᱟᱡ ᱮ ᱨᱮᱭᱟᱲᱮ ᱫᱚᱦᱚᱭᱟ ᱾
ᱦᱳᱭ ᱟᱫᱚ ᱚᱱᱠᱟ ᱜᱮᱛᱚ ᱫᱟᱹᱛᱟᱹᱱᱤ ᱥᱟᱯᱷᱟ ᱠᱟᱛᱮᱫ ᱠᱚ ᱡᱚᱢ ᱜᱮᱭᱟ ᱥᱮᱛᱟᱜ ᱨᱮ ᱾ ᱠᱷᱟᱞᱤ ᱞᱟᱡ ᱨᱮ, ᱦ ᱚᱱᱟ ᱦᱚᱸ ᱧᱩᱛᱩᱢ ᱛᱮᱫ ᱜᱮ ᱵᱟᱹᱞᱤᱧ ᱵᱟᱲᱟᱭ ᱛᱟᱦᱮᱱᱟ, ᱵᱟᱠᱷᱟᱡ ᱡᱚᱢ ᱫᱚᱞᱤᱧ ᱡᱚᱢ ᱫᱚᱞᱤᱧ ᱡᱚᱢ ᱵᱟᱲᱟᱭᱮᱫ ᱛᱟᱦᱮᱱ ᱜᱮ
ᱟᱪᱪᱷᱟ ᱾
ᱟᱨᱚ ᱡᱮᱢᱚᱱ ᱢᱮᱱᱟᱜᱼᱟ ᱠᱟᱞᱢᱮᱫ ᱢᱮᱱᱟᱜ ᱛᱟᱵᱚᱱ ᱚᱱᱟ ᱦᱚᱸ ᱾
ᱦᱳᱭ ᱦᱳᱭ ᱠᱟᱹᱲᱤ ᱵᱟᱹᱦᱩ ᱢᱮᱱᱟᱜ ᱟᱠᱟᱜᱼᱟ ᱾
ᱚᱱᱟ ᱨᱤᱫ ᱠᱟᱛᱮᱜ ᱚᱱᱟ ᱧᱩ ᱵᱟᱲᱟ ᱠᱚᱦᱚᱸ
ᱚᱱᱟ ᱫᱚ ᱢᱟᱱᱮ ᱡᱟᱹᱥᱛ ᱟᱫᱚ ᱧᱩ ᱞᱮᱠᱷᱟᱱ ᱫᱚ